ᱦᱮᱞᱳ
ᱦᱮᱸ ᱦᱮᱞᱳ
ᱦᱮᱸ ᱡᱚᱦᱟᱨ ᱜᱮ ᱦᱩᱸᱢ ᱡᱚᱦᱟᱨ ᱜᱮ ᱨᱚᱲ ᱱᱟᱯᱟᱭ ᱜᱮᱛᱚ ᱟᱸᱡᱚᱢᱚᱜ ᱠᱟᱱᱟ ᱚ ᱟᱪᱪᱷᱟ ᱟᱪᱪᱷᱟ ᱟᱪᱪᱷᱟ ᱛᱟᱦᱚᱞᱮ ᱞᱟᱹᱭᱫᱟᱹᱧ ᱡᱮ ᱟᱯᱮ ᱥᱮᱜ ᱫᱚ ᱱᱟᱜ ᱠᱷᱟᱱ ᱪᱮᱫ ᱪᱮᱫ ᱯᱚᱨᱚᱵᱽ ᱠᱚᱯᱮ ᱢᱟᱱᱟ ᱜᱮᱭᱟ
ᱟᱞᱮᱥᱮᱫ ᱫᱚ ᱚᱱᱠᱟ ᱫᱚ ᱡᱚᱛᱚ ᱯᱚᱨᱚᱵᱽ ᱜᱮ ᱵᱮᱥᱤᱨ ᱵᱷᱟᱜᱽ ᱡᱚᱛᱚ ᱯᱚᱨᱚᱵᱽ ᱜᱮ ᱢᱮᱱᱟᱜᱼᱟ ᱦᱮᱸ ᱡᱮᱢᱚᱱ ᱟᱵᱚᱣᱟᱜ ᱱᱚᱜᱚᱭ ᱵᱟ ᱤᱭᱟᱹ ᱪᱮᱫ ᱠᱚ ᱞᱟᱹᱭᱟ ᱮᱸ ᱠᱟᱨᱟᱢ ᱦᱤᱡᱩᱜ ᱠᱟᱱ ᱛᱟᱵᱚᱱᱟ ᱥᱚᱦᱨᱟᱭ ᱦᱤᱡᱩᱜ ᱠᱟᱱᱟ ᱵᱟᱦᱟᱭ ᱦᱤᱡᱩᱜ ᱠᱟᱱᱟ ᱮ ᱴᱩ ᱡᱮᱴ
ᱚ ᱟᱪᱪᱷᱟ ᱦᱮᱸ ᱢᱟᱱᱮ ᱤᱧ ᱫᱚ ᱱᱟᱜ ᱠᱷᱟᱱ ᱮ ᱚᱱᱟ ᱠᱚ ᱯᱚᱨᱚᱵᱽ ᱠᱚᱢ ᱞᱟᱹᱭ ᱠᱮᱫᱟ ᱱᱟᱜ ᱠᱷᱟᱱ ᱤᱧ ᱫᱚ ᱚᱱᱟ ᱠᱚ ᱢᱚᱫᱽᱫᱷᱮ ᱨᱮᱫᱚᱷ ᱡᱚᱛᱚ ᱜᱮ ᱟᱠᱮ ᱥᱮᱫ ᱦᱩᱭᱩᱜᱼᱟ ᱠᱤᱱᱛᱩ ᱢᱤᱫᱴᱟᱱ ᱯᱚᱨᱚᱵᱽ ᱜᱮ ᱦᱩᱭ ᱫᱚ ᱦᱩᱭᱩᱜᱼᱟ ᱠᱤᱱᱛᱩ ᱚᱱᱟ ᱫᱚ ᱩᱱᱟᱹᱜ ᱵᱟᱹᱧ ᱵᱟᱲᱟᱭᱟ ᱚᱱᱟ ᱨᱮᱱᱟᱜ ᱢᱟᱱᱮ ᱪᱮᱫ ᱞᱮᱠᱟ ᱦᱩᱭᱩᱜᱼᱟ ᱥᱮ ᱪᱮᱫᱠᱟ ᱠᱚ ᱢᱟᱱᱟ ᱜᱮᱭᱟ ᱚᱱᱟ ᱫᱚ ᱚᱱᱟ ᱱᱤᱭᱮ ᱠᱟᱹᱴᱤᱡ ᱠᱩᱠᱞᱤ ᱛᱟᱦᱮᱱ ᱠᱟᱱ ᱛᱤᱧᱟᱹ ᱢᱚᱱᱮᱨᱮ ᱦᱮᱡ ᱮᱱᱟ ᱚᱱᱟᱜᱤᱧ ᱞᱟᱹᱭ ᱮᱫᱟ ᱡᱮ ᱢᱟᱱᱮ ᱟᱯᱮ ᱥᱮᱫ ᱫᱚ ᱱᱟᱠᱷᱟᱱ ᱠᱟᱨᱟᱢ ᱫᱚᱯᱮ ᱢᱟᱱᱟ ᱜᱮᱭᱟ ᱡᱟᱹᱱᱤᱡ
ᱦᱮᱸ ᱦᱮᱸ ᱚᱵᱤᱭᱥ ᱮᱠᱫᱚᱢ ᱢᱟᱱ
ᱚ ᱟᱪᱪᱷᱟ ᱛᱟᱦᱚᱞᱮ ᱢᱟᱱᱮ ᱠᱟᱨᱟᱢ ᱱᱤᱭᱮ ᱠᱟᱹᱴᱤᱡ ᱪᱮᱫ ᱠᱚ ᱠᱚᱢ ᱵᱟᱲᱟᱭᱟ ᱚᱱᱟ ᱱᱤᱭᱮ ᱚᱱᱟ ᱠᱚ ᱠᱟᱹᱴᱤᱡ ᱞᱟᱹᱭ ᱞᱮᱠᱷᱟᱱ ᱱᱟᱯᱟᱭ ᱠᱚᱜᱼᱟ
ᱠᱟᱨᱟᱢ ᱫᱚ ᱠᱟᱨᱟᱢ ᱫᱚ ᱡᱮ ᱡᱮᱦᱮᱛᱩ ᱟᱞᱮᱭᱟᱜ ᱟᱹᱛᱩ ᱨᱮᱠᱚ ᱢᱟᱱᱟᱣ ᱜᱮᱭᱟ ᱦᱮᱸ ᱛᱚ ᱟᱞᱮ ᱟᱹᱛᱩ ᱨᱮᱱᱟᱜ ᱜᱤᱧ ᱞᱟᱹᱭ ᱞᱮᱜᱮ ᱦᱮᱸ ᱦᱮᱸ ᱵᱟᱨᱮ ᱦᱮᱸ ᱦᱮᱸ ᱵᱟᱨᱯᱮ ᱨᱚᱠᱚᱢ ᱠᱟᱨᱟᱢ ᱦᱩᱭᱩᱜ ᱡᱮᱢᱚᱱ ᱡᱟᱣᱟ ᱠᱟᱨᱟᱢ ᱮᱸᱫᱮ ᱠᱟᱨᱟᱢ ᱦᱮᱸ ᱟᱨ ᱢᱤᱫᱴᱮ ᱡᱟᱦᱟᱸᱭ ᱫᱚ ᱟᱨ ᱠᱤ ᱩᱱᱠᱩ ᱫᱚ ᱟᱠᱚ ᱢᱤᱫᱴᱤᱡ ᱚᱲᱟᱜ ᱚᱲᱟᱜ ᱨᱮ ᱟᱨ ᱪᱮᱫ ᱩᱱᱠᱩ ᱫᱚᱠᱚ ᱠᱟᱨᱟᱢᱚᱜᱼᱟ ᱟᱠᱚ ᱚᱱᱞᱤ ᱟᱠᱚ ᱛᱟᱦᱚᱞᱮ ᱴᱤᱡ ᱠᱟᱨᱟᱢ ᱠᱟᱱᱟ ᱦᱮᱸ ᱛᱚ ᱚᱱᱠᱟ ᱟᱨ ᱪᱮᱫ ᱵᱟᱨᱭᱟ ᱯᱮᱭᱟ ᱠᱟᱨᱟᱢ ᱢᱮᱱᱟᱜᱼᱟ ᱛᱟᱨ ᱢᱚᱫᱽᱫᱷᱮ ᱟᱨ ᱪᱮᱫ ᱟᱞᱮ ᱫᱚ ᱡᱟᱦᱟᱸᱴᱟᱜ ᱞᱮ ᱢᱟᱱᱟᱣ ᱜᱮᱭᱟ ᱤᱨᱟᱹ ᱪᱮ ᱠᱚ ᱞᱟᱹᱭ ᱜᱮᱭᱟ ᱮ ᱡᱟᱣᱟ ᱠᱚᱨᱚᱢ ᱦᱮᱸ ᱦᱮᱸ ᱛᱟᱦᱞᱮ ᱠᱟᱨᱟᱢ ᱫᱚ ᱢᱟᱱᱮ ᱠᱟᱨᱟᱢ ᱢᱟᱱᱮ ᱢᱤᱫᱴᱮᱱ ᱱᱮᱰᱟᱭᱱᱟ ᱦᱮᱸ ᱢᱤᱫᱴᱮᱱ ᱫᱤᱱ ᱮᱱᱟ ᱡᱮ ᱱᱤᱭᱟᱹ ᱫᱤᱱ ᱨᱮᱵᱚᱱ ᱠᱷᱟᱨᱢᱚᱜᱼᱟ ᱟᱨ ᱛᱟᱨᱯᱚᱨᱮ ᱪᱮᱫ ᱠᱚ ᱞᱟᱹᱭᱟ ᱮᱸ ᱠᱟᱨᱟᱢ ᱫᱚ ᱵᱮᱥᱤᱠᱮᱞᱤ ᱯᱮ ᱫᱤᱱ ᱨᱮᱱᱟᱜ ᱦᱚᱸᱠᱚ ᱦᱟᱹᱨ ᱜᱮᱭᱟ ᱟᱨ ᱢᱚᱬᱮ ᱫᱤᱱ ᱨᱮᱱᱟᱜ ᱠᱚ ᱦᱟᱹᱨ ᱜᱮᱭᱟ ᱟᱨ ᱥᱟᱛ ᱫᱤᱱ ᱨᱮᱱᱟᱜ ᱢᱟᱱᱮ ᱵᱤᱡᱳᱚᱲ ᱫᱤᱱ ᱦᱟᱹᱨ ᱜᱮᱭᱟ ᱦᱮᱸ ᱢᱟᱱᱮ ᱡᱚᱲ ᱫᱤᱱ ᱨᱮᱫᱚ ᱵᱟᱠᱚ ᱯᱩᱨᱟᱹᱣ ᱜᱮᱭᱟ ᱟᱨ ᱪᱮᱫ ᱵᱤᱡᱚᱲ ᱫᱤᱱ ᱨᱮ ᱛᱚ ᱚᱱᱮ ᱚᱱᱠᱟ ᱟᱨ ᱪᱮᱫ ᱮᱴᱯᱷᱟᱥ ᱛᱚ ᱚᱱᱟ ᱠᱚ ᱫᱤᱱᱟ ᱫᱤᱱ ᱠᱟᱛᱮᱫ ᱛᱟᱦᱚᱞᱮ ᱠᱟᱨᱟᱢ ᱮ ᱠᱟᱨᱟᱢ ᱠᱚ ᱦᱟᱹᱨ ᱠᱮᱫ ᱜᱮ ᱡᱮᱦᱤᱞᱳᱜ ᱠᱚ ᱥᱴᱟᱴᱟ ᱦᱮᱸ ᱛᱟᱨᱯᱚᱨ ᱟᱫᱚ ᱟᱵᱚᱨᱮᱱ ᱢᱟᱱᱮ ᱟᱵᱚᱨᱮᱱ ᱛᱚ ᱩᱱᱠᱩ ᱫᱟᱹᱭ ᱫᱤᱫᱤ ᱦᱟ ᱛᱚᱢ ᱦᱮᱸ ᱟᱭᱳ ᱛᱟᱠᱚ ᱦᱮᱸ ᱡᱚᱛᱚ ᱜᱮᱛᱚ ᱩᱱᱠᱩ ᱜᱮᱛᱚ ᱠᱚ ᱦᱮᱸ ᱛᱟᱦᱞᱮ ᱩᱱᱠᱩ ᱜᱮ ᱟᱨ ᱰᱤᱥᱟᱭᱤᱴᱟ ᱥᱮ ᱜᱚᱴᱟᱭᱟᱠᱚ ᱡᱮ ᱛᱤᱱᱟᱹᱜ ᱫᱤᱱ ᱨᱮᱱᱟᱜ ᱦᱟᱹᱨᱟᱹᱜᱼᱟ ᱪᱮ ᱱᱤᱭᱟᱹ ᱫᱷᱟᱣ ᱠᱟᱨᱟᱢ ᱫᱚ ᱵᱮᱥᱤᱠᱮᱞᱤ ᱥᱟᱛ ᱫᱤᱱ ᱨᱮᱱᱟᱜ ᱫᱚ ᱟᱹᱰᱤ ᱫᱤᱱ ᱛᱚ ᱦᱮᱸ ᱥᱟᱛ ᱫᱤᱱ ᱢᱟᱱᱮ ᱟᱰᱤ ᱫᱤᱱ ᱩᱯᱟᱹᱥ ᱦᱩᱭᱩᱜᱼᱟ ᱥᱮ ᱟᱹᱰᱤ ᱫᱤᱱ ᱚᱱᱟ ᱩᱯᱟᱹᱥ ᱨᱮ ᱫᱷᱚᱨᱢᱚ ᱨᱮ ᱛᱟᱦᱮᱱ ᱦᱩᱭᱩᱜᱼᱟ ᱦᱮᱸ ᱛᱚᱵᱮ ᱫᱤᱱ ᱨᱮᱱᱟᱜ ᱫᱚ ᱱᱤᱡᱮ ᱫᱚ ᱵᱟᱝ ᱧᱮᱞ ᱵᱟᱲᱟ ᱦᱩᱭ ᱠᱟᱱᱟ ᱵᱮᱥᱤᱠᱮᱞᱤ ᱯᱮ ᱫᱤᱱ ᱟᱨ ᱢᱚᱬᱮ ᱫᱤᱱ ᱫᱤᱱ ᱨᱮᱭᱟᱜ ᱧᱮᱞ ᱵᱟᱲᱟ ᱦᱩᱭ ᱠᱟᱱ ᱜᱮᱭᱟ ᱛᱚ ᱠᱟᱨᱟᱢ ᱫᱚ ᱱᱚᱝᱠᱟᱱ ᱢᱤᱫᱴᱮᱱ ᱡᱤᱱᱤᱥ ᱠᱟᱱᱟ ᱠᱟᱨᱟᱢ ᱫᱚ ᱠᱟᱨᱟᱢ ᱵᱚᱸᱜᱟ ᱫᱚ ᱡᱟᱦᱟᱸ ᱛᱤᱱᱟᱹᱜ ᱵᱟᱲᱟᱭ ᱢᱮᱱᱟᱜᱼᱟ ᱵᱚᱸᱜᱟ ᱠᱟᱱᱟᱭ ᱢᱤᱫᱴ ᱦᱮᱸ ᱡᱮᱦᱮᱛᱩ ᱮᱢᱟᱱᱛᱩ ᱦᱮᱸ ᱴᱳᱴᱟᱞᱤ ᱴᱟᱴᱠᱟ ᱢᱟᱱᱮ ᱟᱨ ᱪᱮᱫ ᱮᱠᱫᱚᱢ ᱚᱨᱤᱡᱤᱱᱟᱞ ᱛᱚᱣᱟ ᱛᱮᱭ ᱵᱚᱸᱜᱟ ᱟᱭ ᱦᱮᱸ
ᱦᱩᱸ
ᱠᱟᱨᱟᱢ ᱫᱚ ᱛᱚ ᱚᱱᱮ ᱚᱱᱠᱟ ᱠᱟᱨᱟᱢ ᱫᱚ ᱦᱩᱭᱩᱜ ᱠᱟᱱᱟ ᱢᱟᱱᱮᱻ ᱮᱴ ᱯᱷᱟᱥᱯ ᱯᱩᱭᱞᱩ ᱫᱤᱱ ᱡᱚᱠᱷᱚᱱ ᱠᱚ ᱦᱟᱹᱨᱟ ᱦᱮᱸ ᱵᱟᱸᱫ ᱛᱮ ᱭᱟᱛᱚ ᱜᱟᱰᱟ ᱛᱮ ᱡᱚᱠᱷᱚᱱ ᱠᱚ ᱪᱟᱞᱟᱜ ᱜᱮᱭᱟ ᱦᱩᱸ ᱯᱷᱟᱥ ᱱᱤᱡᱮᱨ ᱛᱚᱣᱟ ᱛᱚ ᱠᱟᱨᱟᱱ ᱡᱟᱣᱟ ᱛᱟᱦᱮᱱ ᱜᱮᱭᱟ ᱥᱮ ᱦᱮᱸ ᱱᱤᱡᱮᱨ ᱧᱮᱞᱟᱨ ᱡᱟᱭᱜᱟ ᱡᱟᱭᱜᱟᱠᱚ ᱚᱲᱟᱜ ᱠᱚ ᱵᱮᱱᱟᱣᱟ ᱚᱱᱟ ᱫᱟᱹᱣᱲᱟᱹ ᱫᱟᱹᱣᱲᱟᱹ ᱨᱮ ᱟᱨ ᱪᱮᱫ ᱦᱮᱸ
ᱚ ᱟᱪᱪᱷᱟ ᱦᱮᱸ
ᱮᱱᱟᱹ ᱦᱤᱞᱳᱜ ᱠᱷᱚᱱ ᱜᱮᱛᱚ ᱮᱥᱴᱟᱴ ᱛᱟᱠᱚ ᱟᱨ ᱟᱫᱚ ᱢᱤᱫᱴᱤᱡ ᱠᱩᱲᱤ ᱜᱤᱫᱽᱟᱨ ᱭᱟ ᱛᱚ ᱛᱤᱨᱞᱟᱹ ᱡᱟᱜᱮ ᱡᱟᱜᱜᱮᱢ ᱞᱟᱹᱭ ᱦᱩᱸ ᱛᱚ ᱩᱱᱤ ᱡᱟᱦᱟᱸ ᱞᱮᱠᱟᱭ ᱟᱨ ᱪᱮᱫ ᱚᱱᱟ ᱟᱨ ᱪᱮᱫ ᱟᱡ ᱚᱱᱟ ᱯᱟᱞᱚᱱ ᱨᱮ ᱛᱟᱦᱮᱱᱟᱭ ᱥᱮᱻ ᱩᱯᱟᱹᱥ ᱨᱮ ᱛᱟᱦᱮᱱᱟᱭ ᱦᱮᱸ ᱡᱮᱢᱚᱱ ᱦᱮᱸ ᱪᱮᱫ ᱤᱧ ᱞᱟᱹᱭᱟ ᱦᱮ ᱵᱩᱞᱩᱝ ᱡᱚᱢ ᱵᱟᱝ ᱜᱟᱱᱚᱜ ᱛᱟᱠᱚ ᱜᱮᱭᱟ ᱦᱩᱸ ᱛᱟᱨᱯᱚᱨᱮᱸ ᱪᱚᱯᱚᱞ ᱦᱚᱨᱚᱜ ᱵᱟᱝ ᱜᱟᱱᱚᱜᱻ ᱛᱟᱠᱚ ᱜᱮᱭᱟ ᱜᱟᱫᱩᱨ ᱵᱟᱝ ᱜᱟᱱᱚᱜ ᱛᱟᱠᱚ ᱜᱮᱭᱟ ᱜᱟᱫᱩᱨᱚᱜ ᱞᱟᱹᱜᱤᱫ ᱟᱞᱟᱫᱟ ᱢᱤᱫᱴᱤᱡ ᱟᱨ ᱪᱮᱫ ᱠᱟᱰᱮᱡ ᱦᱮᱸ ᱠᱟᱰᱮᱡ ᱜᱟᱫᱩᱨ ᱞᱟᱹᱜᱤᱫ ᱦᱮᱸ ᱚᱱᱟ ᱪᱮᱫ ᱮᱱᱮ ᱮᱱᱮ ᱮᱱᱮᱦᱤᱞᱳᱜᱮᱻ ᱠᱚ ᱵᱮᱱᱟᱣ ᱡᱚᱝᱚᱜ ᱜᱮᱭᱟ ᱡᱮ ᱱᱚᱣᱟ ᱫᱚ ᱟᱢᱟᱜ ᱠᱟᱱᱟ ᱢᱟᱱᱮ ᱛᱤ ᱛᱮᱫᱚ ᱜᱟᱫᱩᱨ ᱠᱚᱨᱮᱱᱟᱜ ᱠᱚᱱᱚ ᱥᱤᱥᱴᱮᱢ ᱵᱟᱝ ᱛᱟᱨᱯᱚᱨᱮ ᱨᱟᱪᱟ ᱥᱮᱫ ᱫᱟᱜ ᱥᱮᱡ ᱦᱮᱸ ᱚᱱᱟ ᱠᱚᱫᱚ ᱴᱚ
ᱚ ᱟᱪᱪᱷᱟ ᱛᱟᱦᱚᱞᱮ ᱱᱟᱜ ᱠᱷᱟᱱ ᱠᱟᱨᱟᱢ ᱱᱤᱭᱮᱻ ᱠᱟᱨᱟᱢ ᱱᱤᱭ ᱫᱚ ᱱᱟᱜ ᱠᱷᱟᱱ ᱟᱹᱰᱤ ᱠᱤᱪᱷᱩ ᱜᱮ ᱱᱟᱜ ᱠᱷᱟᱱ ᱱᱤᱭᱚᱢ ᱠᱚ ᱱᱤᱭᱚᱢ ᱨᱮ ᱛᱟᱦᱮᱱ ᱦᱩᱭᱩᱜᱼᱟ ᱠᱟᱨᱟᱢ ᱡᱩᱫᱤᱢ ᱦᱟᱹᱬᱟᱹ ᱫᱟᱲᱮᱭᱟᱜᱼᱟ ᱟᱢ ᱟᱹᱰᱤ ᱠᱤᱪᱷᱩ ᱱᱤᱭᱚᱢ ᱨᱮ ᱛᱟᱦᱮᱱ ᱦᱩᱭᱩᱜ ᱛᱟᱢᱟ ᱡᱩᱫᱤᱢ ᱛᱟᱦᱮᱱᱟ ᱛᱟᱦᱚᱞᱮᱢ ᱦᱚᱞᱟᱢ ᱦᱟᱹᱨᱟᱢ ᱚ ᱟᱪᱪᱷᱟ ᱟᱪᱪᱷᱟ
ᱟᱨ ᱡᱩᱫᱤᱢ ᱛᱟᱦᱮᱸ ᱫᱟᱲᱮᱭᱟᱜᱼᱟ ᱛᱟᱦᱚᱞᱮ ᱠᱷᱟᱱᱫᱚ ᱠᱟᱨᱟᱢ ᱦᱟᱹᱨ ᱯᱚᱥᱤᱵᱮᱞ ᱠᱟᱱᱟ ᱵᱟᱠᱷᱟᱱ ᱫᱚ ᱵᱟᱝ ᱠᱟᱨᱚᱱ ᱟᱢ ᱛᱤᱱᱟᱹᱜ ᱪᱮᱦᱨᱟ ᱱᱤᱭᱚᱢ ᱨᱮᱢ ᱛᱟᱦᱮᱱᱟ ᱦᱩᱸ ᱡᱮᱢᱚᱱ ᱥᱮᱸᱜᱮᱞ ᱥᱩᱨ ᱨᱮ ᱪᱟᱞᱟᱜ ᱵᱟᱝ ᱜᱟᱱᱚᱜ ᱜᱮᱭᱟ ᱦᱩᱸ ᱟᱢ ᱛᱤᱱᱟᱹᱜ ᱟᱮᱸ ᱟᱱᱮ ᱛᱟᱨᱯᱚᱨᱮ ᱜᱤᱛᱤᱡ ᱠᱚᱦᱚᱸ ᱱᱚᱨᱢᱮᱞᱤ ᱜᱮ ᱜᱤᱛᱤᱡ ᱞᱟᱜᱟᱜᱼᱟ ᱦᱮᱸ ᱟᱢ ᱡᱩᱫᱤ ᱫᱚᱢᱮ ᱡᱩᱫᱤ ᱢᱚᱱᱮ ᱠᱟᱜ ᱢᱮ ᱮᱢᱱᱤ ᱱᱚᱨᱢᱮᱞ ᱫᱤᱱ ᱞᱮᱠᱟ ᱩᱞᱟᱹᱴ ᱯᱟᱞᱟᱴᱮᱢ ᱡᱟᱯᱤᱫᱮᱫᱟ ᱦᱮᱸ ᱟᱢᱟᱜ ᱚᱱᱟ ᱡᱟᱦᱟᱸ ᱡᱟᱣᱟ ᱟᱨ ᱪᱮᱫ ᱟᱢ ᱧᱩᱛᱩᱢ ᱛᱮ ᱡᱟᱦᱟᱸ ᱡᱟᱣᱟ ᱵᱮᱱᱟᱣ ᱟᱠᱟᱱ ᱚᱱᱟ ᱫᱟᱹᱣᱲᱟᱹ ᱨᱮ ᱦᱩᱸ ᱟᱢᱟᱜ ᱡᱟᱣᱟ ᱦᱚᱸ ᱠᱤᱱ ᱛᱩᱞᱟᱴ ᱞᱚᱴᱠᱩ ᱠᱮ ᱛᱟᱡᱟ ᱛᱟᱨᱢᱟᱱᱮ ᱱᱤᱭᱟᱹᱜᱮ ᱚᱸᱰᱮ ᱫᱚ ᱧᱮᱞᱚᱜ ᱠᱟᱱᱟ ᱡᱮ ᱠᱟᱨᱟᱢ ᱵᱚᱸᱜᱟ ᱫᱚ ᱟᱹᱰᱤ ᱟᱹᱰᱤ ᱥᱚᱛᱮ ᱜᱮᱭᱟ ᱯᱞᱟᱥ ᱢᱟᱱᱮ ᱟᱢ ᱡᱟᱦᱟᱸ ᱞᱮᱠᱟᱢ ᱯᱟᱞᱟᱣᱟ ᱥᱮ ᱱᱤᱭᱚᱢ ᱨᱮᱢ ᱛᱟᱦᱮᱱ ᱜᱮᱭᱟ ᱩᱱᱟᱹᱜ ᱪᱮᱦᱨᱟ ᱜᱮ ᱚᱱᱟ ᱠᱟᱨᱟᱢ ᱡᱟᱣᱟ ᱦᱚᱸ ᱫᱟᱨᱮᱜ ᱜᱮᱭᱟ ᱦᱮᱸ ᱟᱨᱚ ᱚᱱᱟ ᱛᱟᱞᱟᱨᱮ ᱪᱮᱫ ᱵᱤᱱᱛᱤ ᱠᱚ ᱢᱮᱱᱟᱜ ᱜᱮᱭᱟ ᱦᱮᱸ ᱢᱩᱪᱟᱹᱫ ᱫᱤᱱ ᱢᱮᱱᱟᱜᱼᱟ ᱛᱟᱨᱯᱚᱨᱮ ᱵᱤᱱᱛᱤ ᱢᱮᱱᱟᱜᱼᱟ ᱦᱮᱸ ᱚᱱᱟ ᱥᱟᱞᱟᱜ ᱛᱮ ᱟᱨᱚ ᱠᱟᱨᱟᱢ ᱰᱟᱹᱨ ᱟᱹᱜᱩ ᱨᱮᱱᱟᱜ ᱮ ᱵᱮᱯᱟᱨ ᱢᱮᱱᱟᱜᱼᱟ ᱦᱮᱸ ᱛᱚ ᱮ ᱦᱚᱯᱚᱱ ᱦᱚᱯᱚᱱ ᱟᱵᱚᱣᱟᱜ ᱴᱟᱭᱤᱢ ᱫᱚᱛᱚ ᱫᱚᱥ ᱠᱷᱚᱱ ᱵᱟᱨᱚ ᱢᱤᱱᱤᱴ ᱴᱟᱭᱤᱢ ᱛᱟᱵᱚᱱ ᱛᱚ ᱩᱱᱟᱹᱜ ᱢᱟᱱᱮ ᱟᱨ ᱪᱮᱫ ᱵᱤᱥᱛᱟᱨᱤ ᱛᱮ ᱵᱷᱚᱠᱛᱟ ᱟᱨ ᱜᱚᱞᱯᱚ ᱫᱚ ᱵᱟᱵᱚᱱ ᱜᱚᱞᱯᱚ ᱫᱟᱲᱮᱭᱟᱜᱼᱟ
ᱵᱟᱝᱟ ᱵᱟᱝᱟ ᱚᱱᱟ ᱪᱮᱛᱟᱱ ᱪᱮᱛᱟᱱ ᱞᱟᱹᱭ ᱜᱮ ᱱᱯᱟᱭᱟ ᱪᱮᱫᱟᱜ ᱥᱮ ᱟᱵᱚᱣᱟᱜ ᱦᱟᱛᱮ ᱨᱮ ᱵᱮᱥᱤ ᱴᱟᱭᱤᱢ ᱵᱟᱹᱱᱩᱜᱼᱟ ᱦᱮᱸ
ᱦᱚᱭ ᱛᱚ ᱢᱚᱪᱟ ᱛᱮᱜᱮ ᱟᱨ ᱪᱮᱫ ᱤᱱᱨᱳ ᱞᱮᱠᱟᱛᱮ ᱢᱤᱫᱴᱤᱡ ᱤᱧ ᱞᱟᱹᱭᱟᱫ ᱢᱮᱭᱟ
ᱚ ᱟᱪᱪᱷᱟ ᱦᱮᱸ ᱟᱞᱮ ᱥᱮᱫ ᱫᱚ ᱱᱟᱜ ᱠᱷᱟᱱ ᱠᱟᱨᱟᱢ ᱫᱚ ᱵᱟᱝ ᱦᱩᱭᱩᱜ ᱜᱮᱭᱟ ᱢᱟᱱᱮ ᱦᱩᱭᱩᱜ ᱜᱮᱭᱟ ᱠᱤᱱᱛᱩ ᱩᱱᱟᱹᱜ ᱫᱚ ᱤᱧ ᱫᱚ ᱚᱱᱟ ᱠᱟᱨᱟᱢ ᱥᱚᱢᱚᱱᱫᱤᱭᱟᱹ ᱟᱫᱚ ᱩᱱᱟᱹᱜ ᱵᱟᱹᱧ ᱵᱟᱲᱟᱭᱟ ᱤᱱᱟᱹ ᱠᱷᱟᱹᱛᱤᱨ ᱵᱟᱲᱟᱭ ᱥᱟᱱᱟ ᱠᱤᱫᱤᱧ ᱛᱮ ᱢᱟᱱᱮᱼᱼ ᱤᱧ ᱠᱩᱠᱞᱤᱧ ᱫᱚᱦᱚ ᱠᱮᱫᱟ
ᱱᱤᱥᱪᱚᱭ
ᱦᱮᱸ ᱦᱮᱸ ᱢᱮᱱᱟᱜ ᱠᱷᱟᱱ ᱛᱟᱦᱚᱞᱮ
ᱵᱟᱢ ᱵᱟᱲᱟᱭᱟ ᱟᱢᱮᱢ ᱵᱟᱲᱟᱭᱟ ᱤᱧ ᱵᱟᱹᱧ ᱵᱟᱲᱟᱭᱟ
ᱦᱳᱭ ᱟᱪᱪᱷᱟ ᱛᱟᱦᱚᱞᱮ ᱱᱟᱜ ᱠᱷᱟᱱ ᱱᱚᱜᱼᱚᱭ ᱡᱮ ᱢᱤᱫᱴᱟᱝ ᱜᱚᱢᱦᱟ ᱯᱚᱨᱚᱵᱽ ᱟᱞᱮ ᱥᱮᱫ ᱜᱚᱢᱦᱟ ᱯᱚᱨᱚᱵᱽ ᱞᱮ ᱢᱟᱱᱟᱣᱟ ᱛᱟᱦᱚᱞᱮ ᱟᱯᱮᱥᱮᱫ ᱫᱚ ᱚᱱᱟ ᱜᱚᱢᱦᱟ ᱯᱚᱨᱚᱵᱽ ᱫᱚ ᱢᱟᱱᱟᱣ ᱦᱩᱭᱩᱜ ᱜᱮᱭᱟ ᱥᱮ ᱵᱟᱝ?
ᱦᱮᱸ ᱚᱱᱟ ᱫᱚ ᱢᱟᱱᱟᱣ ᱜᱮᱭᱟᱞᱮ ᱾ ᱦᱩᱸ, ᱛᱚ ᱫᱚᱢᱮ ᱟᱨ ᱪᱮᱫ ᱜᱚᱢᱦᱟ ᱯᱚᱨᱚᱵᱽ ᱫᱚᱞᱮ ᱢᱟᱱᱟᱣ ᱜᱮᱭᱟ ᱢᱮᱱᱠᱷᱟᱱ ᱡᱟᱦᱟᱸ ᱞᱮᱠᱟ ᱟᱨ ᱪᱮᱫ ᱟᱞᱮ ᱫᱚ ᱟᱞᱮ ᱫᱚ ᱵᱮᱝᱜᱚᱞ ᱜᱮᱞᱮ ᱯᱟᱲᱟᱜ ᱠᱟᱱᱟ ᱵᱟᱴ ᱜᱚᱢᱦᱟ ᱯᱚᱨᱚᱵᱽ ᱨᱮᱱᱟᱜ ᱯᱚᱨᱚᱵᱽ ᱫᱚ ᱡᱟᱹᱥᱛᱤ ᱠᱚ ᱢᱟᱱᱟᱣᱟ ᱟᱨ ᱪᱮᱫ ᱢᱟᱱᱟᱣ ᱫᱚ ᱢᱟᱱᱟᱣ ᱜᱮᱭᱟᱞᱮ ᱠᱚᱢ ᱧᱚᱜ ᱞᱮ ᱢᱟᱱᱟᱣ ᱜᱮᱭᱟ ᱛᱚᱵᱮ ᱜᱚᱢᱦᱟ ᱫᱚ ᱵᱮᱥᱤ ᱠᱚᱢ ᱡᱟᱹᱥᱛᱤ ᱡᱟᱹᱥᱛᱤ ᱠᱚ ᱢᱟᱱᱟᱣ ᱜᱮᱭᱟ ᱚᱱᱠᱟ ᱡᱷᱟᱲᱠᱷᱚᱸᱰ ᱥᱟᱭᱤᱰ
ᱚ ᱡᱷᱟᱲᱠᱷᱚᱸᱰ ᱦᱮᱸ ᱚᱱᱟ ᱫᱚ ᱤᱧᱦᱚᱸ ᱴᱷᱤᱠ ᱵᱟᱹᱧ ᱵᱟᱲᱟᱭᱟ ᱚᱠᱟ ᱥᱮᱫ ᱠᱚ ᱢᱟᱱᱟᱣ ᱜᱮᱭᱟ ᱠᱤᱱᱛᱩ ᱢᱮᱱᱠᱷᱟᱱ ᱟᱞᱮ ᱥᱮᱫ ᱦᱚᱸ ᱜᱚᱢᱦᱟ ᱫᱚᱞᱮ ᱢᱟᱱᱟᱣ ᱜᱮᱭᱟ ᱠᱤᱱᱛᱩ ᱩᱱᱟᱹᱜ ᱡᱟᱠ ᱡᱚᱢᱚᱠ ᱥᱟᱺᱦᱤᱡ ᱫᱚ ᱵᱟᱝᱞᱮ ᱢᱟᱱᱟᱣ ᱜᱮᱭᱟ ᱟᱞᱮ ᱦᱚᱸ ᱡᱮ ᱚᱱᱠᱟ ᱥᱟᱢᱟᱱᱱᱚ ᱪᱷᱚᱴᱳ ᱠᱷᱟᱴᱚ ᱜᱮ ᱯᱤᱴᱷᱟᱹ ᱠᱚ ᱰᱳᱢᱵᱚᱜ ᱵᱟᱲᱟ
ᱦᱮᱴᱟᱜ ᱦᱮᱸ ᱦᱮᱸ ᱟᱞᱮ ᱦᱚᱸ ᱚᱱᱠᱟ ᱜᱮᱞᱮ ᱯᱟᱨᱚᱢ ᱜᱮᱭᱟ᱾ ᱵᱮᱥᱤ ᱡᱩᱫᱤ ᱚᱱᱟ ᱜᱚᱢᱦᱟ ᱫᱚ ᱡᱷᱟᱲᱠᱷᱚᱸᱱᱰ ᱥᱮᱫ ᱟᱹᱰᱤ ᱡᱳᱨᱫᱟᱨ ᱠᱚ ᱢᱟᱱᱟᱣ ᱜᱮᱭᱟ᱾
ᱚ ᱛᱟᱦᱚᱞᱮ ᱜᱚᱢᱦᱟ ᱫᱚ ᱢᱟᱱᱮ ᱚᱠᱟ ᱦᱤᱞᱚᱜ ᱠᱚ ᱢᱟᱱᱟᱣᱟ?
ᱴᱷᱤᱠᱟᱹᱱ ᱵᱟᱹᱱᱩᱜᱼᱟ
ᱚ ᱟᱪᱪᱷᱟ ᱠᱤᱱᱛᱩ ᱤᱧᱟᱹᱜ ᱤᱧᱟᱹᱜ ᱟᱱᱫᱟᱥ ᱫᱚ ᱦᱮᱸ ᱤᱧᱟᱹᱜ ᱟᱱᱫᱟᱡᱽ ᱫᱚ ᱱᱟᱜ ᱠᱷᱟᱱ ᱜᱚᱢᱦᱟ ᱫᱚ ᱱᱚᱜᱼᱚᱭ ᱠᱳᱴᱟ ᱫᱤᱱ ᱯᱚᱨ ᱠᱷᱚᱱ ᱜᱮ ᱜᱚᱢᱦᱟ ᱫᱚ ᱦᱤᱡᱩᱜ ᱠᱟᱱᱟ ᱚᱱᱠᱟᱜᱮ ᱢᱟᱱᱮ ᱱᱚᱣᱟ ᱥᱤᱡᱚᱱ ᱨᱮᱜᱮ ᱠᱤᱱᱛᱩ ᱜᱚᱢᱦᱟ ᱫᱚ ᱦᱩᱭ ᱫᱚ ᱦᱩᱭᱩᱜᱼᱟ ᱠᱤᱱᱛᱩ ᱛᱤᱥ ᱚᱱᱟᱫᱚ ᱴᱷᱤᱠ ᱵᱟᱹᱧ ᱞᱟᱹᱭ ᱫᱟᱲᱮᱭᱟᱜ ᱠᱟᱱᱟ᱾
ᱴᱷᱤᱠ ᱴᱷᱤᱠ ᱴᱷᱤᱠ ᱚᱠᱚᱭ ᱦᱟᱸᱜ ᱦᱮᱸ ᱴᱷᱤᱠ ᱜᱮᱭᱟ ᱯᱟᱴ ᱫᱚᱞᱮ ᱨᱟᱠᱟᱵ ᱠᱟᱫᱟ ᱱᱚᱜᱼᱚᱭ ᱡᱮ ᱦᱩᱲᱩ ᱫᱟᱨᱮᱜ ᱠᱟᱱᱟ ᱦᱩᱸ ᱦᱩᱲᱩ ᱫᱟᱨᱮᱜ ᱠᱟᱱᱟ ᱪᱟᱥ ᱱᱟᱜ ᱡᱚᱠᱷᱚᱱ ᱵᱚᱱ ᱦᱮᱲᱦᱮᱫ ᱵᱟᱲᱟᱭᱟ ᱡᱚᱠᱷᱚᱱ ᱦᱮᱲᱦᱮᱫ ᱛᱟᱵ ᱜᱮᱭᱟ ᱚᱱᱮ ᱚᱱᱟ ᱛᱟᱭᱚᱢ ᱠᱟᱱᱟ ᱚᱱᱮ ᱚᱱᱟ ᱛᱟᱭᱤᱢ ᱦᱩᱭᱩᱜᱼᱟ ᱦᱮᱸ ᱦᱮᱸ ᱜᱚᱢᱦᱟ ᱫᱚ ᱛᱚᱵᱮ ᱚᱱᱮ
ᱚ ᱟᱪᱪᱷᱟ ᱟᱪᱪᱷᱟ ᱤᱧᱦᱚᱸ ᱴᱷᱤᱠ ᱫᱚ ᱵᱟᱹᱧ ᱵᱟᱲᱟᱭᱟ ᱡᱮ ᱛᱤᱥ ᱜᱚᱢᱦᱟ ᱫᱚᱠᱚ ᱢᱟᱱᱟ ᱜᱮᱭᱟ ᱱᱟᱜ ᱠᱷᱟᱱ?
ᱦᱮᱸ
ᱦᱳᱭ ᱛᱟᱦᱚᱞᱮ ᱱᱟᱜ ᱠᱷᱟᱱ ᱟᱯᱮ ᱥᱮᱫ ᱫᱚ ᱵᱤᱨ ᱫᱤᱥᱚᱢ ᱜᱮ ᱵᱩᱨᱩ ᱫᱤᱥᱚᱢ ᱜᱮ ᱤᱭᱟᱹ ᱛᱟᱦᱚᱞᱮ ᱰᱟᱝᱨᱤ ᱢᱮᱨᱚᱢ ᱠᱚᱫᱚ ᱚᱠᱟ ᱠᱚᱨᱮ ᱯᱮ ᱟᱹᱛᱤᱧ ᱵᱟᱲᱟ ᱠᱚᱜᱮᱭᱟ᱾
ᱦᱮᱸ ᱦᱮᱞᱳ
ᱦᱮᱸ ᱦᱮᱸ ᱦᱮᱞᱳ
ᱦᱮᱸ ᱵᱟᱝ ᱟᱸᱡᱚᱢᱚᱜ ᱠᱟᱱᱟ ᱨᱚᱲ
ᱚ ᱦᱚ ᱵᱟᱝ ᱟᱸᱡᱚᱢᱚᱜ ᱠᱟᱱᱟ ᱞᱟᱹᱭᱫᱟᱹᱧ ᱱᱤᱛᱚᱜ ᱱᱤᱛᱚᱜ ᱢᱟᱛᱚ ᱱᱚᱜᱼᱚᱭ ᱪᱟᱥ ᱟᱵᱟᱫᱽ ᱪᱟᱞᱟᱜ ᱠᱟᱱᱟ ᱦᱩᱲᱩ ᱨᱚᱦᱚᱭ ᱠᱚ᱾ ᱦᱮᱸ ᱱᱤᱛᱚᱜ ᱫᱚ ᱦᱮᱸ ᱱᱤᱛᱚᱜ ᱫᱚ ᱱᱤᱛᱚᱜ ᱫᱚ ᱵᱩᱨᱩ ᱥᱮᱫ ᱤᱫᱮ ᱠᱚᱣᱟ ᱦᱮᱸ ᱵᱩᱨᱩ ᱠᱚᱨᱮ ᱠᱷᱚᱱ ᱜᱮ ᱚᱼᱚᱱᱛᱮ ᱜᱮ ᱠᱤᱢᱵᱟ ᱡᱟᱦᱟᱸ ᱠᱚᱨᱮ ᱟᱨ ᱪᱮᱫ ᱯᱷᱟᱠᱟ ᱟᱨ ᱪᱮᱫ ᱡᱟᱭᱜᱟ ᱢᱮᱱᱟᱜᱼᱟ᱾ ᱦᱮᱸ ᱚᱱᱟ ᱠᱚᱨᱮ ᱜᱷᱟᱥ ᱠᱚ ᱢᱮᱱᱟᱜᱼᱟ ᱚᱱᱟ ᱠᱚᱨᱮ ᱟᱹᱛᱤᱧ ᱵᱟᱲᱟ ᱠᱚ ᱦᱩᱭᱩᱜ ᱜᱮᱭᱟ᱾ ᱦᱮᱸ ᱛᱟᱨᱯᱚᱨᱮ ᱡᱚᱠᱷᱚᱱ ᱦᱟᱸᱜ ᱠᱷᱮᱛ ᱵᱟᱹᱫᱽ ᱠᱚ ᱡᱚᱠᱷᱚᱱ ᱠᱷᱟᱹᱞᱤᱜᱼᱟ ᱛᱚᱠᱷᱚᱱ ᱫᱚ ᱠᱷᱮᱛ ᱵᱟᱹᱫᱽ ᱥᱮᱡ ᱦᱟᱸᱜ ᱠᱚ
ᱚ ᱟᱞᱮ ᱦᱚᱸ ᱱᱟᱜ ᱠᱷᱟᱱ ᱡᱮ ᱱᱚᱜᱼᱚᱭ ᱡᱮ ᱱᱤᱛᱚᱜ ᱫᱚ ᱫᱟᱜ ᱮᱫᱟᱭ ᱥᱮ ᱠᱟᱹᱴᱤᱡ ᱠᱟᱹᱴᱤᱡ ᱩᱱᱟᱹᱜ ᱵᱟᱭ ᱫᱟᱜᱮᱫ ᱨᱮᱦᱚᱸᱭ ᱱᱟᱜ ᱠᱷᱟᱱ ᱵᱟᱹᱭᱦᱟᱹᱲ ᱠᱚᱫᱚ ᱨᱚᱦᱚᱭ ᱯᱩᱨᱟᱹᱣ ᱵᱟᱲᱟ ᱟᱠᱟᱱᱟ ᱛᱚ ᱱᱟᱜ ᱠᱷᱟᱱ ᱚᱱᱟ ᱠᱚᱫᱚ ᱠᱚᱢᱯᱞᱤᱴ ᱞᱮᱠᱟᱜᱮ ᱨᱚᱦᱚᱭ ᱫᱚ᱾ ᱵᱟᱹᱫᱽ ᱠᱚᱜᱮ ᱦᱮᱱᱟᱜ ᱛᱟᱞᱮᱭᱟ ᱱᱟᱜ ᱠᱷᱟᱱ ᱵᱟᱹᱫᱽ ᱠᱚᱫᱚ ᱟᱨ ᱱᱟᱜ ᱠᱷᱟᱱ ᱦᱮᱱᱟᱜ ᱫᱚ ᱦᱮᱱᱟᱜ ᱜᱮᱭᱟ ᱚᱱᱟ ᱠᱚᱨᱮ ᱫᱚᱞᱮ ᱟᱹᱛᱤᱧ ᱫᱚᱞᱮ ᱟᱹᱛᱤᱧ ᱠᱚᱜᱮᱭᱟ ᱰᱟᱝᱨᱤ ᱢᱮᱨᱚᱢ ᱠᱚ ᱠᱤᱱᱛᱩ ᱮᱸ ᱱᱤᱡᱮ ᱱᱤᱛᱳᱜ ᱫᱚ ᱡᱮᱢᱚᱱ ᱫᱟᱜ ᱮᱫᱟᱭ ᱡᱮᱢᱚᱱ ᱵᱟᱹᱭᱦᱟᱹᱲ ᱠᱚᱨᱮᱱᱟᱜ ᱜᱷᱟᱥ ᱠᱚᱫᱚ ᱱᱟᱜ ᱠᱷᱟᱱ ᱫᱟᱜ ᱮᱜ ᱠᱟᱱ ᱫᱚ ᱟᱫᱚ ᱱᱟᱜ ᱠᱷᱟᱱ ᱚᱱᱟ ᱠᱚᱫᱚ ᱞᱚᱥ ᱥᱚᱜ ᱞᱚᱥᱚᱫ ᱛᱟᱦᱮᱱ ᱠᱟᱱ ᱜᱮᱭᱟ ᱚᱱᱟ ᱤᱭᱟᱹ ᱜᱷᱟᱥ ᱠᱚᱨᱮ ᱫᱚ ᱥᱮ ᱠᱷᱮᱛᱨᱮᱹ ᱨᱮ ᱡᱩᱫᱤ ᱚᱱᱟ ᱰᱟᱝᱨᱤ ᱢᱮᱨᱚᱢ ᱮᱢ ᱤᱫᱤᱭᱟ᱾ ᱛᱟᱦᱞᱮ ᱚᱱᱟ ᱜᱷᱟᱥ ᱠᱚᱫᱚ ᱦᱟᱜ ᱠᱷᱟᱱ ᱩᱝᱠᱩ ᱫᱚ ᱵᱟᱝᱠᱚ ᱡᱚᱢ ᱞᱟᱹᱜᱤᱫᱚᱜᱼᱟ ᱥᱮ ᱠᱷᱮᱛᱨᱮ ᱨᱮ ᱟᱞᱮ ᱦᱚᱸ ᱦᱮᱸ ᱟᱞᱮ ᱦᱚᱸ ᱚᱱᱟ ᱠᱷᱟᱹᱛᱤᱨ ᱛᱮ ᱱᱚᱣᱟ ᱵᱤᱨ ᱥᱮᱜ ᱜᱮᱞᱮ ᱟᱹᱜᱩ ᱠᱚᱜᱮᱭᱟ ᱰᱟᱹᱝᱨᱤ ᱢᱮᱨᱚᱢ ᱠᱚᱫᱚ᱾
ᱟᱪᱪᱷᱟ ᱟᱪᱪᱷᱟ ᱟᱵᱚ ᱟᱯᱮ ᱥᱮᱫ ᱫᱚ ᱪᱮᱫᱞᱮᱠᱟ ᱢᱟᱱᱮ ᱴᱳᱴᱟᱞᱤ ᱵᱩᱨᱩ ᱧᱚᱜ ᱜᱮᱭᱟ ᱥᱮ ᱵᱩᱨᱩ ᱦᱟᱞᱠᱟ ᱵᱩᱨᱩ ᱦᱟᱞᱠᱟ ᱟᱨ ᱪᱮᱜ ᱚᱝᱠᱟ ᱯᱞᱮᱱᱴᱟᱭᱤᱯ?
ᱩᱸ ᱱᱟᱜ ᱠᱷᱟᱱ ᱟᱞᱮ ᱥᱮᱜ ᱫᱚ ᱵᱩᱨᱩ ᱫᱚ ᱵᱩᱨᱩ ᱜᱮᱭᱟ᱾ ᱟᱸ ᱵᱩᱨᱩ ᱦᱚᱸ ᱢᱮᱱᱟᱜᱼᱟ ᱟ ᱢᱟᱱᱮ ᱫᱟᱨᱮ ᱱᱟᱹᱲᱤ ᱯᱟᱞᱟ ᱠᱚᱦᱚᱸ ᱢᱟᱱᱮ ᱵᱩᱨᱩ ᱦᱚᱸ ᱩᱥᱩᱞ ᱡᱟᱭᱜᱟ ᱦᱚᱸ ᱦᱮᱱᱟᱜᱼᱟ ᱥᱚᱢᱟᱱ ᱚᱛ ᱦᱚᱸ ᱦᱮᱱᱟᱜᱼᱟ ᱡᱷᱚᱛᱚ ᱜᱮ ᱢᱮᱱᱟᱜᱼᱟ ᱱᱚᱛᱮ ᱫᱚ᱾ ᱦᱮ
ᱟᱪᱪᱷᱟ ᱟᱪᱷᱟ
ᱚ ᱦᱳᱭ ᱦᱳᱭ ᱱᱟᱜ ᱠᱷᱟᱱ ᱟᱞᱮᱥᱮᱫ ᱫᱚ ᱡᱮᱢᱚᱱ ᱱᱮᱛᱟᱨ ᱫᱤᱱ ᱫᱚ ᱮᱸ ᱡᱮᱢᱚᱱ ᱮ ᱦᱮᱸ ᱵᱤᱨ ᱫᱤᱥᱚᱢ ᱦᱳᱭ ᱠᱟᱛᱮᱜ ᱟᱹᱰᱤ ᱠᱤᱪᱷᱩ ᱜᱮ ᱤᱧᱟᱹᱜ ᱢᱤᱫᱴᱟᱝ ᱟᱸᱜᱚᱪ ᱦᱳᱭᱳᱜ ᱠᱟᱱᱟ ᱡᱮ ᱱᱚᱜᱼᱚᱭ ᱡᱮᱢᱚᱱ ᱢᱤᱫᱴᱟᱝ ᱫᱚ ᱦᱳᱭᱳᱜ ᱠᱟᱱᱟ ᱛᱮᱨᱮᱞ ᱫᱟᱨᱮ ᱦᱮᱸᱥᱮ ᱛᱮᱨᱮᱞ ᱫᱟᱨᱮ ᱵᱷᱳᱸᱰᱨᱳ ᱫᱟᱨᱮ ᱚᱱᱟ ᱠᱚᱫᱚ ᱡᱮᱢᱚᱱ ᱱᱤᱛ ᱛᱚᱜ ᱜᱮ ᱱᱤᱛᱚᱜ ᱠᱷᱟᱱ ᱵᱷᱩᱸᱰᱨᱳ ᱫᱟᱨᱮ ᱫᱚ ᱵᱷᱩᱸᱰᱨᱳ ᱡᱚ ᱠᱚᱫᱚ ᱡᱚᱢ ᱜᱮᱭᱟ ᱵᱚᱱ᱾
ᱦᱮᱸ ᱦᱮᱸ ᱱᱚᱜᱼᱱᱟ ᱟᱪᱪᱷᱟ ᱟᱥᱟᱲ ᱵᱚᱸᱜᱟ ᱫᱤᱱ ᱜᱮ ᱵᱷᱩᱸᱰᱨᱳ ᱫᱚ ᱡᱚᱜᱼᱟ ᱥᱮ ᱵᱤᱞᱤᱜᱼᱟ᱾
ᱦᱮᱸ ᱠᱤᱱᱛᱩ ᱡᱮ ᱞᱟᱦᱟ ᱛᱮᱫᱚᱧ ᱧᱮᱞ ᱵᱟᱲᱟ ᱠᱟᱫ ᱛᱟᱦᱮᱸᱜ ᱡᱮ ᱚᱲᱟᱜ ᱦᱚᱲ ᱟᱹᱰᱤᱜᱟᱱ ᱵᱷᱳᱸᱰᱨᱳ ᱠᱚ ᱟᱹᱜᱩᱭ ᱛᱮᱦᱮᱜ ᱡᱚᱢ ᱦᱚᱸ ᱦᱳᱭ ᱵᱟᱲᱟ ᱠᱟᱱᱟ ᱠᱤᱱᱛᱩ ᱱᱚᱣᱟ ᱥᱤᱡᱮᱱ ᱨᱮᱫᱚ ᱡᱮ ᱱᱚᱜᱼᱚᱭ ᱱᱮᱛᱟᱨ ᱫᱚ ᱵᱷᱳᱸᱰᱨᱳ ᱫᱟᱨᱮ ᱦᱚᱸ ᱩᱱᱟᱹᱜ ᱵᱟᱹᱧ ᱧᱤᱧᱟᱢ ᱫᱟ ᱤᱭᱟᱹ ᱡᱚ ᱠᱚᱦᱚᱸ ᱟᱫᱚ ᱚᱠᱟᱨᱮ ᱧᱟᱢᱚᱜ? ᱟᱨ ᱫᱟᱨᱮ ᱜᱮ ᱡᱩᱫᱤ ᱵᱟᱢ ᱧᱮᱞᱟ ᱛᱟᱦᱞᱮ ᱡᱚ ᱠᱚᱫᱚ ᱱᱟᱜ ᱠᱷᱟᱱ ᱚᱠᱟᱨᱮᱢ ᱧᱟᱢᱟ? ᱱᱚᱣᱟ ᱠᱚᱫᱚ ᱟᱡ ᱛᱮᱜᱮ ᱢᱟᱞᱚᱴ ᱤᱫᱤᱜ ᱠᱟᱱᱟ᱾ ᱤᱧᱟᱹᱜ ᱢᱚᱱᱮ ᱦᱳᱭᱳᱜ ᱠᱟᱱ ᱛᱤᱧᱟᱹ ᱡᱮ ᱫᱤᱱ ᱫᱤᱱ ᱛᱮ ᱱᱚᱣᱟ ᱠᱚᱫᱚ ᱢᱟᱞᱚᱴ ᱤᱫᱤᱜ ᱠᱟᱱᱟ ᱦᱩᱸ᱾
ᱫᱤᱱ ᱫᱤᱱᱛᱮ ᱱᱚᱣᱟ ᱢᱟᱱᱮ ᱫᱟᱨᱮ ᱠᱚ ᱵᱟᱹᱭ ᱵᱟᱹᱭᱛᱮ ᱟᱨ ᱪᱟᱞᱟᱜ ᱠᱟᱱᱟ ᱯᱟᱹᱦᱤᱞ ᱡᱟᱸᱦᱟ ᱞᱮᱠᱟ ᱵᱷᱩᱸᱰᱨᱩ ᱫᱟᱨᱮ ᱠᱚ ᱛᱟᱦᱮᱸ ᱠᱟᱱᱟ ᱦᱮᱸ ᱥᱮ ᱛᱮᱨᱮᱞ ᱫᱟᱨᱮ ᱠᱚ ᱛᱟᱦᱮᱸ ᱠᱟᱱᱟ᱾
ᱫᱟᱨᱮ ᱠᱚ ᱛᱟᱦᱮ ᱠᱟᱱᱟ ᱠᱤᱱᱛᱩ ᱱᱮᱛᱟᱨ ᱫᱚ ᱩᱱᱟᱹᱜ ᱵᱷᱳᱸᱰᱨᱳ ᱫᱟᱨᱮ ᱠᱚᱫᱚ ᱵᱟᱝ ᱧᱮᱞ ᱧᱟᱢᱚᱜ ᱠᱟᱱᱟ᱾
ᱯᱟᱹᱦᱤᱞ ᱫᱚ ᱚᱱᱮ ᱚᱱᱟ ᱵᱷᱩ ᱠᱚ ᱡᱚᱢ ᱠᱮᱛᱮᱜ ᱜᱮ ᱢᱤᱫ ᱵᱮᱲᱟ ᱫᱚᱠᱚ ᱛᱟᱦᱮᱸ ᱠᱟᱱᱟ ᱟᱵᱚᱨᱮᱱ ᱦᱟᱯᱲᱟᱢ ᱠᱚ᱾
ᱦᱮᱸ ᱡᱮᱢᱚᱱ ᱳᱫ ᱯᱩᱴᱠᱟᱹ ᱦᱚᱸ ᱚᱝᱠᱟ ᱜᱮ ᱦᱮᱸ᱾ ᱳᱫ ᱯᱩᱴᱠᱟᱹ ᱡᱮᱢᱚᱱ ᱞᱟᱦᱟ ᱛᱮᱫᱚ ᱳᱫ ᱯᱩᱴᱠᱟᱹ ᱠᱚᱠᱚ ᱡᱚᱢ ᱠᱚ ᱛᱟᱦᱮᱫ ᱠᱤᱱᱛᱩ ᱱᱮᱛᱟᱨ ᱫᱚ ᱳᱫ ᱯᱩᱴᱠᱟᱸ ᱨᱮᱱᱟᱜ ᱩᱱᱟᱹᱜ ᱤᱭᱟᱹ ᱦᱚᱸ ᱵᱟᱝ ᱧᱮᱞᱚᱜ ᱠᱟᱱᱟ ᱡᱮ ᱚᱠᱟᱨᱮᱢ ᱧᱟᱢ ᱠᱚᱶᱟ ᱳᱫ ᱯᱩᱴᱹᱠᱟ᱾
ᱦᱮᱸ ᱦᱮᱸ ᱦᱮᱸ ᱡᱚᱫᱤᱭᱳ ᱟᱞᱮ ᱥᱮᱱ ᱫᱚ ᱢᱚᱴᱟ ᱢᱩᱴᱤ ᱱᱮᱛᱟᱨ ᱫᱚ ᱮᱵᱮᱞ ᱮᱵᱮᱞ ᱜᱮᱭᱟ ᱠᱚ ᱳᱫ ᱯᱩᱴᱹᱠᱟ ᱫᱚ ᱦᱩᱸ᱾ ᱛᱚᱵᱮ ᱟᱞᱮ ᱥᱮᱫ ᱵᱤᱨ ᱵᱩᱨᱩ ᱫᱚ ᱠᱟᱱ ᱜᱮᱭᱟ ᱦᱮᱸ ᱛᱚᱵᱮ ᱦᱚᱭᱛᱳ ᱢᱮᱱᱟᱜ ᱫᱚ ᱢᱮᱱᱟᱜ ᱜᱮᱭᱟ ᱛᱚᱵᱮ ᱫᱚᱢᱮ ᱫᱚᱢᱮ ᱟᱨ ᱪᱮᱫ ᱟᱥᱮ ᱯᱟᱥᱮ ᱠᱚᱨᱮ ᱫᱚ ᱵᱟᱹᱱᱩᱜᱼᱟ ᱟᱨ ᱪᱮᱫ ᱫᱟᱨᱮ ᱫᱚ ᱛᱚᱵᱮ ᱦᱮᱸ ᱡᱚᱢ ᱞᱟᱹᱜᱤᱫ ᱫᱚ ᱳᱵᱤᱭᱥ ᱯᱟᱸᱡᱟ ᱧᱟᱢ ᱠᱟᱛᱮᱫ ᱫᱚ ᱡᱚᱢᱚᱜ ᱜᱮᱭᱟ ᱥᱮ ᱧᱟᱢ ᱫᱚ ᱧᱟᱢᱚᱜ ᱜᱮᱭᱟ ᱵᱩᱨᱩ ᱠᱚᱨᱮ ᱦᱚᱭ ᱛᱚ ᱥᱟᱦᱟᱱ ᱠᱚ ᱠᱤᱢᱵᱟ ᱥᱟᱦᱟᱱ ᱥᱟᱠᱟᱢ ᱠᱚ ᱟᱨ ᱪᱮᱫ ᱤᱛᱛᱟᱫᱤ ᱟᱨ ᱪᱮᱫ ᱮᱸ ᱡᱚᱠᱷᱚᱱᱮᱢ ᱪᱟᱞᱟᱜᱼᱟ ᱵᱩᱨᱩ ᱦᱮᱸ ᱛᱚᱠᱷᱚᱱ ᱫᱚ ᱧᱟᱢᱚᱜ ᱜᱮᱭᱟ,
ᱚ ᱟᱪᱪᱷᱟ ᱟᱪᱪᱷᱟ